ᱦᱮᱸ ᱦᱮᱸ ᱡᱚᱦᱟᱨ ᱜᱮ᱾
ᱡᱚᱦᱟᱨ ᱜᱮ᱾
ᱦᱮᱸ, ᱦᱮᱸ ᱦᱮᱸ ᱪᱤᱠᱟᱹ ᱫᱚ ᱪᱮᱫ ᱜᱮ ᱵᱟᱝ ᱱᱚᱜᱼᱚᱭ ᱩᱱᱤ ᱫᱩᱲᱩᱵ ᱵᱟᱲᱟ ᱦᱩᱭ ᱠᱟᱱᱟ ᱦᱮ᱾
ᱚ ᱦᱮᱸᱛᱚ ᱤᱧ ᱪᱤᱠᱟᱹ ᱦᱚᱸ ᱵᱟᱝ ᱜᱮ ᱤᱧ ᱦᱚᱧ ᱫᱩᱲᱩᱵ ᱵᱟᱲᱟ ᱠᱟᱱᱟ᱾
ᱟᱪᱪᱷᱟ, ᱟᱪᱪᱷᱟ ᱴᱷᱤᱠ, ᱴᱷᱤᱠ᱾ ᱟᱸᱡᱚᱢ ᱠᱚ ᱟᱹᱨᱤ ᱦᱩᱭᱩᱜᱼᱟ ᱟᱯᱮ ᱫᱚ?
ᱦᱮᱸ ᱡᱚᱢ ᱠᱚᱫᱚ ᱦᱩᱭᱱᱟ᱾ ᱠᱟᱹᱴᱤᱡ
ᱚ ᱟᱪᱪᱷᱟ, ᱟᱪᱪᱷᱟ᱾ ᱛᱟᱦᱚᱞᱮ ᱚᱱᱛᱮ ᱱᱤᱛᱚᱜ ᱫᱚ ᱡᱚᱛᱚ ᱦᱚᱲᱜᱮ ᱵᱮᱥ ᱜᱮ ᱢᱮᱱᱟᱜ ᱞᱮᱭᱟ ᱦᱮᱸ᱾ ᱦᱳᱭ ᱦᱳᱭ ᱟᱯᱮ ᱠᱚᱫᱚ ᱛᱟᱦᱚᱞᱮ ᱪᱮᱫ ᱞᱮᱠᱟ?
ᱟᱞᱮ ᱦᱚᱸ ᱵᱮᱥ ᱜᱮ ᱢᱮᱱᱟᱜ ᱜᱮ ᱞᱮᱭᱟ ᱱᱤᱭᱟᱹ ᱜᱷᱟᱹᱲᱤᱡ ᱫᱚ᱾
ᱟ ᱴᱷᱤᱠ ᱛᱟᱞᱦᱮ ᱱᱤᱛᱚᱜ ᱫᱚ ᱠᱟᱹᱢᱤ ᱠᱟᱹᱥᱱᱤ ᱠᱚᱫᱚ?
ᱠᱟᱹᱢᱤ ᱠᱚᱫᱚ ᱱᱤᱛᱚᱜ ᱫᱚ ᱨᱚᱦᱚᱭ ᱠᱚ ᱦᱩᱭᱩᱜ ᱠᱟᱱᱟ᱾ ᱟᱨ ᱱᱤᱛᱚᱜ ᱫᱚ ᱪᱮᱫ ᱠᱟᱢᱤ ᱢᱮ ᱦᱮᱸ ᱮᱦᱚᱵ ᱠᱟᱫᱟ ᱠᱚ ᱨᱚᱦᱚᱭ ᱠᱚᱫᱚ᱾
ᱟᱪᱪᱷᱟ, ᱟᱪᱪᱷᱟ᱾ ᱟᱞᱮ ᱱᱚᱛᱮ ᱫᱚ ᱦᱟᱸᱜ ᱢᱟᱱᱮ ᱦᱚᱸᱜᱼᱚᱭ ᱢᱤᱫ ᱵᱟᱨ ᱞᱮ ᱮᱦᱚᱵ ᱵᱟᱲᱟ ᱡᱟᱣᱨᱟᱭᱫᱟ ᱦᱟᱸᱜ ᱱᱤᱛᱳᱜ ᱦᱚᱸ ᱚᱱᱠᱟ ᱫᱟᱜ ᱛᱚ ᱵᱟᱝ ᱫᱟᱜ ᱠᱟᱫᱟ ᱛᱟᱦᱚᱞᱮ ᱱᱤᱛᱚᱜ ᱦᱚᱸ ᱠᱷᱮᱛ ᱠᱚᱨᱮ ᱫᱟᱜ ᱫᱚ ᱚᱱᱠᱟ ᱫᱚ ᱵᱟᱹᱱᱩᱜ ᱠᱟᱫᱟ ᱛᱟᱞᱦᱮ ᱱᱚᱜ ᱚᱭ ᱱᱮᱜ-ᱮ ᱠᱚ ᱫᱷᱩᱨᱟᱹᱣ ᱵᱟᱲᱟ
ᱚ ᱦᱮᱸᱛᱚ᱾
ᱛᱟᱦᱚᱞᱮ ᱛᱤ ᱨᱮᱯᱮ ᱡᱚᱢᱟ?
ᱡᱚᱢᱟᱞᱮ ᱦᱟᱸᱜ ᱱᱤᱛᱳᱜ ᱜᱮ ᱦᱮᱸ, ᱦᱮᱸ᱾ ᱴᱷᱤᱠ᱾
ᱛᱟᱦᱞᱮ ᱟᱯᱮ ᱚᱲᱟᱜ ᱠᱚᱨᱮᱱᱟᱜ ᱫᱚ ᱟᱣᱨᱤ ᱯᱮ ᱨᱚᱦᱚᱭᱟ?
ᱚᱲᱟᱜ ᱨᱮᱭᱟᱜ ᱫᱚ ᱟᱣᱨᱤ ᱞᱮ ᱮᱦᱚᱵᱟ ᱦᱟᱜ᱾
ᱚ ᱦᱮᱸᱛᱚ᱾
ᱦᱮᱸ, ᱦᱮᱸ᱾
ᱦᱩᱸ ᱫᱟᱜ ᱠᱚ ᱵᱟᱝ ᱛᱟᱦᱮᱸ ᱞᱮᱱ ᱠᱷᱟᱱ ᱦᱟᱸᱜ
ᱫᱟᱜ ᱠᱚ ᱵᱟᱹᱱᱩᱜᱼᱟ ᱱᱤᱛᱚᱜ ᱫᱚ ᱦᱟᱸᱜ ᱦᱮᱸ ᱛᱚᱞᱟ ᱠᱚᱫᱚ ᱦᱟᱨᱟᱣ ᱠᱟᱱᱟ ᱟᱫᱚ ᱫᱟᱜ ᱵᱟᱹᱱᱩᱜᱼᱟ᱾
ᱛᱟᱦᱚᱞᱮ ᱚᱱᱛᱮ ᱫᱟᱜ ᱠᱚ ᱵᱟᱭ ᱡᱟᱲᱤᱭ ᱫᱟ?
ᱫᱟᱜ ᱚᱱᱠᱟ ᱢᱚᱴᱟᱢᱩᱴᱤ ᱫᱟᱜ ᱮᱫᱟ᱾ ᱫᱚᱢᱮ ᱫᱚ ᱵᱟᱭ ᱫᱟᱜ ᱠᱟᱫᱟ ᱦᱟᱸᱜ ᱢᱟᱱᱮ ᱱᱤᱡᱮ ᱠᱷᱮᱛ ᱯᱮᱨᱮᱡᱚᱜ ᱞᱮᱠᱟ ᱚᱱᱠᱟ ᱫᱚ ᱵᱟᱭ ᱫᱟᱜ ᱠᱟᱫᱟ ᱮᱢᱱᱤ ᱡᱟᱹᱯᱩᱫ ᱫᱟᱜ ᱞᱮᱠᱟ ᱠᱚᱴᱟ ᱫᱤᱱᱮ ᱫᱟᱜ ᱵᱟᱲᱟ ᱠᱮᱫᱟᱭ᱾
ᱦᱮᱸ ᱦᱮᱸ ᱛᱚ
ᱟᱦ ᱟᱪᱪᱷᱟ ᱜᱮᱭᱦᱳᱠᱳ ᱜᱟᱞᱢᱟᱨᱟᱣ ᱡᱟᱦᱟ ᱴᱟᱜ ᱢᱤᱴᱤᱡ ᱴᱚᱯᱤᱠ ᱞᱟᱹᱭ ᱛᱟᱞᱟᱝ ᱢᱮ ᱚᱱᱟ ᱴᱤᱡ ᱛᱮᱞᱟᱝ ᱜᱟᱞᱢᱟᱨᱟᱣᱟ᱾
ᱟᱯᱮ ᱫᱚ ᱛᱚᱞᱦᱮ ᱚᱠᱟ ᱫᱤᱥᱚᱢ ᱠᱟᱱᱟ ᱯᱮ?
ᱦᱮᱸ ᱟᱞᱮ ᱫᱚ ᱢᱟᱱ ᱫᱤᱥᱚᱢ ᱞᱮ ᱯᱟᱲᱟᱜᱼᱟ, ᱦᱮᱸ ᱯᱩᱨᱩᱞᱤᱭᱟᱹ᱾ ᱰᱤᱥᱴᱤᱠ ᱫᱚ, ᱟᱯᱮ ᱫᱚ?
ᱟᱞᱮ ᱫᱚ ᱵᱮᱸᱠᱩᱲᱟ ᱰᱤᱥᱴᱤᱠ, ᱦᱮ᱾
ᱵᱟᱸᱠᱩᱲᱟ ᱰᱤᱥᱴᱤᱠ ᱵᱟᱝ ᱟᱪᱪᱷᱟ ᱟᱪᱪᱷᱟ ᱴᱷᱤᱠ ᱴᱷᱤᱠ᱾ ᱟᱸ
ᱛᱟᱦᱚᱞᱮ ᱟᱯᱮ ᱚᱱᱛᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱮᱸ ᱟᱞᱮ ᱥᱮᱱ ᱫᱚ ᱵᱟᱱ ᱫᱤᱥᱚᱢ ᱠᱟᱱ ᱛᱟᱞᱮᱭᱟ᱾
ᱢᱟᱱ ᱫᱤᱥᱚᱢ ᱢᱟᱱᱮ?
ᱦᱮᱸ ᱴᱟᱺᱰᱤ ᱵᱟᱹᱱᱩᱜᱼᱟ᱾ ᱴᱟᱺᱰᱤ ᱫᱤᱥᱚᱢ ᱠᱟᱱᱟ ᱟᱞᱮ ᱫᱚ, ᱚᱝᱠᱟ ᱢᱤᱜ ᱵᱟᱨᱭᱟ ᱚᱝᱠᱟ ᱦᱩᱰᱤᱧ ᱦᱩᱰᱤᱧ ᱵᱤᱨ ᱠᱚ ᱢᱮᱱᱟᱜ ᱛᱟᱞᱮᱭᱟ ᱟᱨ ᱪᱮᱫ᱾ ᱢᱮ ᱥᱟᱱ ᱥᱟᱠᱟᱢᱚᱜ ᱞᱮᱠᱷᱟ ᱫᱚ, ᱛᱚ ᱞᱟᱹᱴᱩ ᱞᱟᱹᱴᱩ ᱠᱟᱜᱼᱟ ᱵᱤᱨ ᱫᱚ ᱵᱟᱝ ᱠᱟᱱᱟ
ᱦᱩᱸ ᱟᱞᱮᱥᱮᱜ ᱦᱚᱸ ᱚᱝᱠᱟ ᱵᱤᱨ ᱠᱚᱫᱚ ᱵᱟᱹᱱᱩᱜᱼᱟ᱾ ᱢᱮᱱᱟᱜ ᱫᱚ ᱢᱮᱱᱟᱜᱼᱟ ᱩᱱᱟᱜ ᱫᱚ ᱵᱟᱝ᱾
ᱵᱤᱞᱟᱹᱛ ᱜᱮᱭᱟ ᱥᱮ ᱛᱟᱦᱞᱮ ᱥᱮ ᱪᱮᱫ? ᱚ ᱚ ᱚ ᱴᱷᱤᱠ ᱴᱷᱤᱠ ᱱᱟᱯᱟᱭ ᱠᱟᱛᱷᱟ᱾ ᱦᱚᱸ
ᱛᱟᱞᱮ ᱟᱯᱮ ᱥᱮᱜ ᱫᱚ ᱵᱟᱨ ᱫᱷᱟᱣ ᱠᱚ ᱪᱟᱥᱼᱟ ᱥᱮ ᱢᱤᱫ ᱫᱷᱟᱣ ᱜᱮ?
ᱦᱮ ᱟᱞᱮ ᱥᱮᱱ ᱫᱚ ᱪᱟᱥ ᱫᱚᱻ ᱢᱤᱫ ᱫᱷᱟᱣ ᱟᱸ ᱢᱟᱱᱮ ᱡᱟᱭᱜᱟ ᱵᱤᱥᱮᱥ ᱟᱨ ᱪᱮᱫ᱾
ᱢᱟᱱᱮ ᱵᱤᱥᱤᱨ ᱵᱷᱟᱜ ᱛᱚ ᱱᱚᱝᱠᱟ ᱤᱭᱟᱹ ᱜᱮ ᱦᱩᱭᱩᱜᱼᱟ ᱢᱟᱱᱮ ᱢᱤᱫ ᱫᱷᱟᱣ ᱪᱟᱥ ᱜᱮ᱾ ᱛᱚ ᱡᱟᱸᱦᱟ ᱠᱚᱨᱮ ᱦᱚᱭᱛᱚ ᱜᱟᱰᱟ ᱠᱚ ᱥᱩᱨ ᱨᱮ ᱢᱮᱱᱟᱜ ᱛᱟᱠᱚᱣᱟ ᱥᱮ ᱠᱮᱱᱮᱞ ᱫᱟᱜ ᱠᱚ ᱧᱟᱢᱟ ᱚᱱᱟ ᱠᱚᱨᱮᱛᱮ ᱵᱟᱨ ᱫᱷᱟᱣ᱾ ᱠᱚ ᱨᱚᱦᱚᱭᱟ, ᱟᱨ ᱱᱚᱸᱛᱮ ᱫᱚ ᱫᱚᱢᱮ ᱫᱚ ᱮᱸ ᱥᱮᱞᱚ ᱠᱚᱫᱚ ᱵᱟ ᱵᱟᱹᱱᱩᱜᱼᱟ ᱡᱮ ᱚᱱᱟᱛᱮᱠᱚ ᱥᱟ ᱪᱟᱥ ᱢᱤᱱᱤ ᱠᱚ ᱚᱱᱠᱟ ᱫᱚ ᱵᱟᱹᱱᱩᱜᱼᱟ᱾
ᱚ
ᱛᱚ ᱡᱟᱦᱟᱸ ᱠᱚᱨᱮ ᱦᱚᱭᱛᱚ ᱜᱟᱰᱟ ᱥᱩᱨ ᱨᱮ ᱢᱮᱱᱟᱜᱼᱟ ᱠᱟᱨᱟ ᱫᱷᱟᱨᱮ ᱠᱚᱨᱮ ᱚᱱᱟ ᱠᱚᱨᱮ ᱠᱚ ᱪᱟᱥ ᱠᱮᱰ ᱜᱮ᱾
ᱦᱮᱸᱛᱚ
ᱦᱳᱭ ᱦᱳᱭ ᱟᱯᱮ ᱫᱚ?
ᱟᱞᱮ ᱫᱚ ᱱᱚᱣᱟ ᱠᱚᱨᱮ ᱫᱚ ᱫᱷᱟᱣ ᱠᱚ ᱪᱟᱥᱟ᱾ ᱤᱭᱟᱹ ᱠᱚ ᱠᱮᱱᱮᱞ ᱠᱚ ᱢᱮᱱᱟᱜᱼᱟ ᱛᱚ ᱢᱤᱱᱤ ᱠᱚ ᱢᱮᱱᱟᱜᱼᱟ, ᱛᱟᱦᱚᱞᱮ ᱚᱱᱟ ᱠᱚᱛᱮ ᱫᱟᱜ ᱯᱟᱣᱟ ᱠᱟᱛᱮ ᱜᱮ᱾
ᱴᱷᱤᱠ ᱴᱷᱤᱠ ᱮ ᱟᱞᱮ ᱫᱚ ᱟᱫᱚ ᱮᱴᱟᱜ ᱮ ᱢᱟᱱᱮ ᱮᱢᱱᱤ ᱥᱤᱡᱤᱱ ᱨᱮᱫᱚ ᱡᱟᱦᱟᱱᱟᱜ ᱥᱚᱵᱡᱤ ᱠᱚᱞᱮ ᱨᱚᱦᱚᱭ ᱠᱮᱫ ᱜᱮ᱾ ᱦᱮᱸᱱᱮ ᱩᱛᱩ ᱠᱚ ᱟ ᱥᱚᱵᱡᱤ ᱠᱚ᱾
ᱦᱮᱸ ᱛᱚ
ᱛᱟᱦᱚᱞᱮ ᱚᱱᱟ ᱠᱚᱜᱮ ᱨᱚᱦᱚᱭ ᱵᱟᱲᱟᱭᱟ᱾ ᱦᱮᱸᱛᱚ ᱛᱟᱦᱚᱞᱮ ᱟᱨ ᱟᱯᱮ ᱛᱟᱦᱚᱞᱮ ᱚᱱᱮ ᱱᱚᱣᱟ ᱵᱟᱫ ᱠᱟᱛᱮ ᱟᱨ ᱪᱮᱜ ᱢᱟᱱᱮ ᱠᱟᱹᱢᱤ ᱠᱚᱫᱚ ᱪᱮᱜ ᱠᱚ ᱢᱮᱱᱟᱜ ᱛᱟᱯᱮᱭᱟ?
ᱥᱮᱜ ᱢᱟᱱᱮ ᱪᱮᱜ ᱠᱟᱹᱢᱤ? ᱪᱟᱥᱵᱟᱥ ᱵᱟᱫ ᱠᱟᱛᱮ ᱠᱟᱹᱢᱤ ᱠᱚᱫᱚ ᱵᱟᱹᱱᱩᱜᱼᱟ, ᱪᱟᱥᱵᱟᱥ ᱵᱟᱫᱽ ᱫᱤᱭᱮ ᱫᱚ, ᱦᱩᱸ
ᱴᱷᱤᱠ ᱴᱷᱤᱠ,
ᱦᱚᱜᱼᱚᱭ ᱱᱟᱥᱮᱱᱟᱜ ᱚᱞᱚᱜ ᱯᱟᱲᱦᱟᱣ ᱠᱚ ᱪᱟᱞᱟᱜ ᱠᱟᱱᱟ, ᱟᱨ
ᱦᱮᱸ ᱦᱮᱸ ᱦᱮᱸ, ᱟᱪᱪᱷᱟ ᱚᱞᱚᱜ ᱯᱟᱲᱦᱟᱜ ᱨᱮᱭᱟᱜ ᱠᱟᱛᱷᱟᱢ ᱞᱮᱭ ᱠᱮᱫᱟ ᱴᱷᱤᱠ ᱟᱪᱷᱮ ᱚᱱᱟ ᱤᱫᱤ ᱠᱟᱛᱮᱜ ᱛᱟᱦᱚᱞᱮ ᱞᱟᱝ ᱜᱟᱞᱢᱟᱨᱟᱣᱟ, ᱟᱪᱪᱷᱟ ᱛᱟᱦᱚᱞᱮ ᱟᱛᱩ ᱚᱲᱟᱜ ᱱᱟᱜ ᱠᱟᱹᱴᱤᱡ ᱞᱟᱝ ᱜᱟᱞᱢᱟᱨᱟᱣ ᱞᱮᱜᱮ, ᱟᱪᱪᱷᱟ ᱟᱛᱩ ᱚᱲᱟᱜ ᱨᱮᱱ ᱡᱟᱦᱟᱸᱭ ᱯᱟᱹᱴᱷᱩᱣᱟᱹ ᱠᱚ,
ᱦᱮᱸ,
ᱟᱪᱪᱷᱟ, ᱵᱤᱥᱮᱥ ᱠᱚᱨᱮ ᱢᱟᱹᱭ ᱜᱤᱫᱽᱨᱟᱹ ᱠᱚ ᱤᱫᱤ ᱠᱟᱛᱮᱜ ᱞᱟᱝ ᱜᱟᱞᱢᱟᱨᱟᱣ,
ᱦᱮᱸ, ᱢᱟᱨ ᱦᱮᱞᱳ? ᱦᱮᱞᱳ?